ᱦᱮᱞᱳ ᱦᱮᱞᱳ ᱦᱮᱸ ᱡᱚᱦᱟᱨ ᱜᱮ ᱡᱚᱦᱟᱨ ᱜᱮ᱾
ᱟᱪᱪᱷᱟ ᱜᱚᱝᱠᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ᱾
ᱪᱮᱫ ᱠᱚᱦᱚᱸ ᱵᱟᱝ ᱪᱤᱠᱟᱹ ᱵᱟᱲᱟ ᱦᱩᱭᱩᱜ ᱠᱟᱱᱟ ᱫᱩᱲᱩᱵᱲᱟ ᱦᱩᱭ ᱠᱟᱱᱟ ᱵᱟᱡᱟᱨ ᱫᱤᱥᱚᱢ ᱨᱮ ᱛᱟᱦᱮᱸ ᱵᱟᱲᱟ ᱦᱩᱭᱩᱜ ᱠᱟᱱᱟ ᱛᱚ ᱟᱫᱚ ᱪᱮᱫ ᱮᱢ ᱪᱤᱠᱟᱹᱭᱟ᱾
ᱟᱪᱪᱷᱟ ᱜᱳᱝᱠᱮ ᱟᱞᱮ ᱦᱚᱸ ᱱᱚᱜᱼᱚᱭ ᱠᱷᱮᱛ ᱠᱷᱮᱛ ᱠᱚᱨᱮ ᱢᱮᱱᱟᱜ ᱠᱟᱫ ᱞᱮᱭᱟ᱾ ᱦᱮᱸᱛᱚ ᱫᱟᱜ ᱡᱟᱹᱲᱤ ᱜᱚᱫ ᱠᱮᱫᱟᱭ ᱛᱚ ᱫᱟᱜ ᱡᱟᱹᱲᱤ ᱜᱚᱫ ᱠᱮᱫ ᱛᱮ ᱟᱫᱚ ᱠᱷᱮᱛ ᱠᱚᱨᱮ ᱜᱮ ᱱᱟᱞᱟ ᱵᱟᱲᱟᱜ ᱠᱟᱱᱟᱞᱮ ᱫᱟᱜ ᱠᱚ᱾ ᱟᱪᱪᱷᱟ ᱜᱚᱝᱠᱮ ᱚᱱᱛᱮ ᱫᱟᱜ ᱡᱟᱹᱲᱤ ᱜᱚᱫᱮᱜ ᱟᱭ ᱥᱮ ᱵᱟᱝ?
ᱵᱟᱝᱪᱚ ᱜᱚᱝᱠᱮ ᱴᱟᱣᱟᱨ ᱠᱟ. ᱴᱤᱡ ᱰᱤᱥᱴᱟᱵᱮᱛ ᱛᱟᱵᱤᱱᱟ ᱥᱮᱪᱮᱫ
ᱦᱮᱸ ᱤᱱᱠᱟᱹ ᱡᱚᱢ ᱵᱟᱲᱟ ᱠᱚ ᱦᱳᱭᱱᱟ ᱥᱮ ᱵᱟᱝ?
ᱦᱮᱸ ᱡᱚᱢ ᱵᱟᱲᱟ ᱠᱚ ᱦᱩᱭ ᱮᱱᱟ᱾
ᱟᱪᱪᱷᱟ ᱜᱚᱝᱠᱮ ᱛᱚᱲᱟ ᱠᱚ ᱜᱤᱰᱤ ᱦᱩᱭᱱᱟ ᱥᱮ ᱟᱹᱣᱨᱤ ᱭᱟ? ᱦᱮ ᱜᱚᱝᱠᱮ ᱢᱮᱱᱠᱷᱟᱡ ᱛᱚᱲᱟ ᱠᱚ ᱜᱤᱲᱤ ᱦᱩᱭᱮᱱᱟ ᱥᱮ ᱵᱟᱝ? ᱜᱚᱝᱠᱮ ᱟᱸᱡᱚᱢ ᱚᱜ ᱠᱟᱱᱟ᱾ ᱜᱚᱝᱠᱮ ᱟᱸᱡᱚᱢᱚᱜ ᱠᱟᱱᱟ᱾ ᱜᱚᱝᱠᱮ ᱴᱟᱣᱟᱨ ᱦᱮᱸ ᱜᱚᱝᱠᱮ ᱴᱟᱣᱟᱨ ᱠᱟᱹᱴᱤᱡ ᱰᱤᱥᱴᱟᱵᱮᱫ ᱛᱟᱵᱤᱱᱟ᱾
ᱨᱚᱲ ᱵᱟᱹᱜᱤ ᱫᱷᱟᱨᱟ ᱵᱟᱝ ᱧᱟᱢᱚᱜ ᱠᱟᱱ ᱫᱚ᱾
ᱜᱚᱝᱠᱮ ᱟᱵᱤᱱᱟᱜ ᱜᱮ ᱴᱟᱣᱟᱨ ᱠᱟᱹᱴᱤᱡ ᱢᱤᱫ ᱫᱷᱟᱣ ᱚᱠᱟᱨᱮ ᱢᱮᱱᱟᱜ ᱠᱟᱜ ᱵᱤᱱᱟ ᱪᱮᱫ ᱛᱮᱞᱟᱝ ᱵᱤᱱ ᱥᱟᱭᱤᱰ ᱧᱚᱜ ᱞᱮᱱᱠᱷᱟᱱ ᱫᱚ ᱦᱮᱸ ᱜᱚᱝᱠᱮ ᱵᱮᱱ ᱟᱸᱡᱚ ᱢᱮᱫ ᱱᱤᱛᱚᱜ᱾ ᱜᱚᱢᱠᱮ ᱜᱚᱝᱠᱮ ᱟᱸᱡᱚᱢ ᱚᱜ ᱠᱟᱱᱟ ᱱᱤᱛᱚᱜ ᱜᱚᱢᱠᱮ
ᱦᱮᱞᱳ
ᱦᱮᱸ ᱜᱚᱝᱠᱮ ᱟᱸᱡᱚᱢᱚᱜ ᱠᱟᱱᱟ ᱱᱤᱛᱚᱜ
ᱦᱮᱸ ᱱᱤᱛᱚᱜ ᱫᱚ ᱟᱸᱡᱚᱢᱚᱜ ᱠᱟᱱᱟ
ᱜᱚᱝᱠᱮ ᱟᱫᱚ ᱟᱛᱳ ᱫᱤᱥᱚᱢ ᱨᱮᱛᱚ ᱠᱟᱴᱤᱡ ᱴᱟᱣᱟᱨ ᱜᱟᱹᱰᱤ ᱥᱚᱢᱚᱥᱥᱟ ᱧᱚᱜᱮᱫᱼᱟ᱾ ᱠᱷᱮᱛ ᱥᱮᱫ ᱞᱮ ᱦᱮᱡ ᱠᱟᱱᱟ ᱛᱚ
ᱦᱚᱭ ᱠᱟᱹᱴᱤᱡ ᱟᱫᱚ ᱥᱤᱛᱩᱝ ᱥᱤᱛᱩᱝ ᱠᱟᱱᱟ ᱟᱞᱮ ᱥᱮᱱ ᱦᱚᱸ ᱠᱟᱹᱴᱤᱡ ᱢᱟᱱᱮᱠᱟᱭ ᱰᱩᱸᱰᱨᱩᱜ ᱧᱚᱜ ᱠᱟᱭ ᱛᱚ ᱨᱤᱢᱤᱞ ᱫᱤᱢᱤᱞ ᱧᱚᱜ ᱠᱟᱜᱟᱭ ᱚ ᱴᱟᱣᱟᱨ ᱠᱚ ᱯᱟᱞᱮ ᱰᱤᱥᱴᱵᱽ ᱮᱫᱟ ᱱᱚᱛᱮ ᱫᱚ
ᱦᱮᱸ ᱜᱚᱢᱠᱮ ᱟᱞᱮ ᱥᱮᱱ ᱦᱚᱸ ᱫᱟᱜ ᱡᱟᱹᱲᱤ ᱜᱚᱫ ᱠᱮᱜᱼᱟ ᱛᱚ ᱟᱫᱚ ᱠᱷᱮᱛ ᱠᱚᱥᱮᱱ ᱞᱮ ᱦᱮᱡ ᱟᱠᱟᱱᱟ ᱛᱚ ᱟᱫᱚ ᱠᱟᱹᱴᱤᱡ ᱯᱟᱪᱮᱫ ᱴᱟᱣᱟᱨ ᱠᱚ ᱰᱤᱥᱴᱟᱨ ᱦᱩᱭᱩᱜ ᱠᱟᱱᱟ᱾ ᱜᱚᱝᱠᱮ ᱚᱱᱛᱮ ᱫᱚ ᱛᱚᱣᱟ ᱠᱚ ᱦᱟᱨᱟᱭᱮᱱᱟ ᱥᱮ ᱵᱟᱝ?
ᱮ ᱜᱚᱢᱠᱮ
ᱦᱮᱞᱳ ᱦᱮᱸ᱾
ᱴᱟᱣᱟᱨᱮ ᱰᱤᱥᱴᱟᱨᱮᱫ ᱛᱟᱵᱮᱱᱟ ᱥᱮ ᱪᱮᱫ?
ᱴᱟᱣᱟᱨᱮ ᱰᱤᱥᱴᱟᱵᱽ ᱮᱫᱟᱭ ᱥᱮ ᱪᱮᱫ ᱵᱟᱝ ᱵᱩᱡᱷᱟᱹᱜ ᱠᱟᱱᱟ ᱚᱱᱟᱜᱮ᱾
ᱦᱮᱸ ᱦᱮᱸ ᱡᱮ ᱵᱟᱡᱟᱨ ᱥᱮᱫ ᱨᱮᱛᱚ ᱟᱫᱚ ᱴᱟᱣᱟᱨ ᱠᱚᱢᱟ ᱴᱷᱤᱠ ᱴᱷᱟᱠ ᱜᱮ ᱧᱟᱢᱼᱼ ᱛᱮᱜ ᱠᱟᱛᱷᱟ᱾
ᱟᱫᱚ ᱵᱟᱝᱟ ᱠᱟᱹᱴᱤᱡ ᱱᱚᱜ ᱫᱚ ᱤᱭᱟᱹ ᱧᱚᱜ ᱠᱟᱜᱟᱭ ᱥᱮ ᱨᱤᱢᱤᱞ ᱧᱚᱜ ᱠᱟᱜᱟᱭ ᱟᱨ ᱥᱤᱼᱼ
ᱟᱪᱪᱷᱟ ᱜᱚᱝᱠᱮ ᱦᱳᱭ ᱚᱱᱟ ᱨᱤᱢᱤᱞ ᱧᱚᱜ ᱞᱮᱠᱷᱟᱱ ᱜᱮ ᱴᱟᱣᱟᱨ ᱠᱟᱹᱴᱤᱡ ᱯᱨᱚᱵᱞᱮᱢ ᱫᱮᱠᱷᱟᱣᱟ᱾ ᱫᱟᱜ ᱡᱟᱹᱲᱤ ᱜᱚᱫ ᱞᱮᱠᱷᱟᱱ ᱜᱮ᱾ ᱟᱪᱪᱷᱟ ᱜᱚᱝᱠᱮ᱾ ᱟᱫᱚ ᱜᱚᱝᱠᱮ ᱛᱟᱨᱯᱚᱨᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ,
ᱦᱮᱸ
ᱦᱮᱞᱳ᱾
ᱦᱮᱸ ᱜᱚᱝᱠᱮ ᱟᱸᱡᱚᱢᱚᱜ ᱠᱟᱱᱟ?
ᱪᱮᱫ ᱠᱚ ᱦᱮᱸ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱟᱫᱚ᱾
ᱜᱚᱝᱠᱮ ᱱᱚᱜᱚᱭ ᱛᱚ ᱠᱷᱮᱛ ᱥᱮᱱ ᱦᱮᱡ ᱦᱩᱭ ᱟᱠᱟᱱᱟ ᱠᱷᱮᱛ ᱨᱮ ᱛᱚᱲᱟᱨᱮ ᱫᱟᱜ ᱮᱢᱳᱭ ᱠᱟᱱᱟ᱾ ᱰᱩᱵᱩᱡ ᱧᱚᱜ ᱟᱠᱟᱱ ᱛᱟᱞᱮᱭᱟ ᱛᱚ ᱛᱚᱲᱟᱼᱼ ᱯᱩᱨᱟᱹ ᱯᱮᱨᱮᱡ ᱟᱠᱟᱱᱟ ᱵᱟᱹᱫᱽ ᱨᱮ ᱟᱫᱚ ᱱᱟᱞᱟ ᱧᱚᱜᱟᱜ ᱠᱟᱱᱟᱞᱤᱧ᱾ ᱨᱚᱦᱚᱭ ᱠᱚ ᱟᱨᱟᱢᱵᱚ ᱦᱩᱭᱩᱜ ᱞᱟᱹᱜᱤᱫᱼᱟ᱾ ᱨᱚᱦᱚᱭ ᱞᱟᱹᱜᱤᱫ ᱟᱞᱮ᱾ ᱟᱮ ᱦ ᱟᱨ ᱜᱚᱢᱠᱮ ᱟᱯᱮᱥᱮᱱ ᱫᱚ, ᱦᱮᱞᱳ᱾
ᱦᱮᱞᱳ,
ᱩᱱᱫᱚ ᱴᱟᱣᱟᱨᱮ ᱰᱤᱥᱴᱟᱵᱮᱫ ᱛᱟᱹᱵᱤᱱᱟ ᱥᱮ ᱟᱹᱞᱤᱧᱟᱜ ᱰᱤᱥᱴᱟᱵᱮᱫᱼᱟ ᱥᱮ ᱟᱵᱤᱱᱟᱜ ᱰᱤᱥᱴᱟᱵ ᱮᱜᱼᱟ ᱵᱟᱹᱞᱤᱧ ᱴᱷᱤᱠ ᱫᱟᱲᱮᱭᱟᱜᱼᱟᱼᱼ
ᱤᱧᱦᱚᱸ ᱵᱟᱹᱧ ᱴᱷᱤᱠ ᱫᱟᱲᱮᱭᱟᱜ ᱠᱟᱱᱟ ᱤᱧᱟᱹᱜ ᱦᱚᱸ ᱟᱵᱤᱱᱟᱜ ᱨᱚᱲ ᱜᱮ ᱵᱟᱹᱧ ᱟᱸᱡᱚᱢ ᱴᱷᱤᱠᱟᱹ ᱫᱟᱲᱮᱭᱟᱜ ᱠᱟᱱᱟ ᱤᱧ ᱢᱟ᱾
ᱦ ᱦ ᱵ ᱛ ᱟᱞᱮ ᱮᱸ ᱚᱠᱟ ᱥᱚᱢᱚᱭ ᱪᱚᱝ ᱟᱸᱡᱚᱢᱚᱜ ᱠᱟᱱᱟ ᱚᱠᱟ ᱥᱚᱢᱚᱭ ᱪᱚᱝ ᱵᱟᱝ ᱟᱸᱡᱚᱢᱚᱜ ᱠᱟᱱᱟ᱾
ᱚ ᱚᱱᱠᱟ ᱠᱟᱛᱮᱫ ᱜᱮ ᱨᱚᱯᱚᱲ ᱦᱩᱭᱩᱜᱼᱟ ᱛᱟᱦᱚᱞᱮ ᱪᱮᱫ ᱮᱢ ᱪᱤᱠᱟᱹᱭᱟ ᱟᱫᱚ᱾
ᱦᱸ ᱡᱟᱦᱟᱸ ᱞᱮᱠᱟᱛᱚ ᱨᱚᱯᱚᱲ ᱢᱟ ᱦᱩᱭᱩᱜ ᱜᱮᱛᱟᱵᱚᱱᱟ ᱟᱵᱚᱣᱟᱜᱼᱼ ᱟᱵᱚ ᱥᱟᱱᱛᱟᱞ ᱫᱚ ᱟᱵᱚ ᱥᱟᱱᱛᱟᱲ ᱫᱚ ᱵᱟᱝᱠᱷᱟᱱ ᱚᱠᱟ ᱞᱮᱠᱟ ᱨᱮᱵᱚᱱ ᱧᱟᱯᱟᱢ ᱫᱟᱲᱮᱭᱟᱜᱼᱟ ᱡᱟᱦᱟᱸ ᱠᱚᱼᱼ
ᱦᱳᱭ ᱪᱤᱠᱟᱹᱛᱮ ᱚᱱᱟ ᱴᱷᱤᱠ ᱩᱯᱨᱩᱢ ᱛᱮ ᱱᱟᱜ ᱵᱟᱝ ᱧᱟᱢᱚᱜᱼᱟ ᱵᱟᱝᱠᱷᱟᱱ᱾
ᱦᱳᱭ
ᱛᱟᱦᱚᱞᱮ ᱱᱚᱜᱼᱚᱭ ᱛᱚᱼᱼ ᱨᱚᱦᱚᱭ ᱠᱟᱹᱢᱤ ᱠᱚ ᱟᱨᱟᱢᱵᱚ ᱟᱠᱟᱱᱟ ᱠᱷᱮᱛ ᱠᱚᱨᱮᱞᱮ ᱦᱮᱡ ᱵᱟᱲᱟ ᱟᱠᱟᱱᱟ᱾ ᱨᱚᱦᱚᱭ ᱵᱟᱲᱟᱭᱮᱼᱟᱞᱮ ᱫᱟᱜ ᱡᱟᱹᱲᱤ ᱧᱚᱜ ᱟᱠᱟᱫ ᱛᱮ᱾
ᱦᱳᱭ᱾ ᱟᱨ ᱤᱭᱟᱹ ᱠᱟᱴᱠᱚᱢ ᱠᱚ ᱨᱚᱠᱚᱡ ᱠᱚ ᱜᱚᱸᱜᱷᱟ ᱠᱚᱠᱚ ᱩᱰᱩᱠ ᱵᱟᱲᱟᱜ ᱠᱟᱱᱟ ᱥᱮ ᱵᱟᱝᱟ?
ᱜᱚᱝᱠᱮ ᱟᱹᱰᱤ ᱜᱟᱱ ᱠᱚ ᱩᱰᱩᱠᱚᱜ ᱠᱟᱱᱟ ᱨᱚᱠᱚᱡ ᱜᱚᱝᱜᱟ ᱦᱟᱹᱠᱩ᱾ ᱯᱩᱴᱷᱤ ᱞᱮᱸᱧᱨᱟ ᱟᱹᱰᱤᱜᱟᱱ ᱢᱮᱱᱟᱜ ᱠᱟᱜ ᱠᱚᱣᱟ᱾ ᱫᱚᱢᱮ,
ᱟᱪᱪᱷᱟ᱾
ᱟᱞᱮ, ᱟᱞᱮ ᱫᱚ ᱢᱟᱱᱮ ᱜᱤᱫᱽᱨᱟᱹ ᱠᱷᱚᱱ ᱜᱮᱛᱚ ᱵᱟᱡᱟᱨ ᱥᱮᱫ ᱞᱮ ᱫᱤᱥᱚᱢ ᱨᱮ ᱛᱟᱦᱮᱸ ᱦᱩᱭ ᱠᱟᱱᱟ ᱟᱫᱚ ᱩᱱᱠᱩ ᱠᱚᱫᱚ ᱩᱱᱟᱹᱜ ᱫᱚ ᱵᱟᱝ ᱡᱚᱢ ᱧᱟᱢ ᱦᱩᱭ ᱠᱟᱱᱟ ᱟᱫᱚ,
ᱦᱩᱸ ᱟᱪᱪᱷᱟ ᱜᱚᱢᱠᱮ,
ᱟᱫᱚ ᱡᱩᱫᱤ ᱚᱲᱟᱜ ᱠᱚᱨᱮᱜ ᱪᱟᱞᱟᱣ ᱵᱟᱲᱟ ᱦᱩᱭᱩᱜ ᱠᱟᱱᱟ ᱛᱟᱦᱚᱞᱮ ᱩᱱ ᱡᱚᱠᱷᱚᱡ ᱜᱮ ᱱᱟᱜ ᱡᱚᱢ ᱵᱟᱲᱟ ᱦᱩᱭᱩᱜᱼᱟ᱾
ᱦᱮᱸ ᱟᱪᱪᱷᱟ ᱜᱚᱝᱠᱮ ᱱᱚᱱᱚᱛᱮ ᱨᱮᱫᱚ ᱡᱚᱛᱚᱱ ᱠᱩᱲᱤ ᱠᱚ ᱧᱟᱢᱚᱜ ᱠᱟᱱᱟ᱾ ᱦᱮᱸ ᱟᱥᱟᱲ ᱵᱚᱸᱜᱟ ᱠᱟᱱᱟ, ᱟᱥᱟᱲ ᱵᱚᱸᱜᱟ ᱵᱚᱞᱚᱭᱮᱱ ᱛᱟᱵᱚᱱᱟ ᱛᱚ ᱟᱵᱚ ᱤᱭᱟᱹ ᱛᱟᱢᱟ, ᱥᱟᱱᱛᱟᱞᱤ ᱤᱭᱟᱹ ᱛᱮᱢᱟ᱾ᱟᱫᱚ, ᱱᱤᱛᱚᱜ ᱫᱚ ᱠᱟᱴᱠᱚᱢ ᱜᱚᱸᱜᱟ ᱡᱚᱛᱚ ᱠᱩᱪᱞᱟᱹ ᱠᱚ᱾ ᱮᱢᱟᱱ ᱮᱢᱟᱱ ᱠᱚᱠᱚ ᱧᱟᱢᱚᱜ ᱠᱟᱱᱟ ᱡᱟᱭᱜᱮ,
ᱤᱭᱟᱹ ᱟᱪᱪᱷᱟ ᱜᱚᱝᱠᱮ ᱤᱭᱟ. ᱱᱩ ᱠᱩᱪᱞᱟᱹ ᱫᱚ ᱚᱠᱟ ᱞᱮᱠᱟ ᱱᱟᱜ ᱱᱩᱠᱩ ᱫᱚ ᱠᱩᱪᱞᱟᱹ ᱢᱟ ᱱᱟᱣᱟ ᱜᱤᱧ ᱟᱸᱡᱚᱢ ᱠᱮᱜᱼᱟ ᱛᱚ᱾
ᱟᱪᱪᱷᱟ, ᱠᱩᱪᱞᱟᱹ ᱠᱟᱛᱷᱟ ᱵᱟᱝ? ᱩᱱᱠᱩ ᱫᱚ ᱧᱮᱞ ᱛᱮᱦᱚᱸ ᱵᱤᱧ ᱞᱮᱠᱟ ᱜᱮᱠᱚ ᱧᱮᱞᱚᱜᱼᱟ᱾ ᱵᱤᱧᱞᱮᱠᱟ ᱜᱮ, ᱫᱟᱹᱲ ᱦᱚᱸ ᱵᱤᱧ ᱞᱮᱠᱟ ᱜᱮᱠᱚ ᱫᱟᱹᱲ-ᱟ᱾ ᱵᱤᱧ ᱞᱮᱠᱟᱜᱮ ᱵᱷᱩᱜᱟᱹᱜ ᱠᱚᱨᱮ ᱠᱚ ᱛᱟᱦᱮᱱᱟ᱾ ᱜᱚᱝᱠᱮ ᱩᱱᱠᱩᱣᱟᱜ ᱨᱚᱝ ᱫᱚ ᱠᱟᱹᱴᱤᱡ ᱟᱞᱟᱫᱟ ᱜᱮᱭᱟ᱾ ᱤᱧ ᱡᱷᱚᱛᱚ ᱠᱷᱚᱱᱟᱜ ᱜᱮ, ᱟᱫᱚ ᱩᱱᱠᱩ, ᱟᱵᱚ ᱥᱟᱫᱷᱟᱨᱚᱱ ᱡᱮᱢᱚᱱ ᱵᱚᱱ ᱧᱮᱞ ᱠᱚᱣᱟ ᱵᱤᱧ ᱠᱚ ᱩᱱᱠᱩᱣᱟᱜ ᱨᱚᱝ ᱟᱞᱟᱫᱟ᱾ ᱛᱟᱯᱚᱨ ᱠᱩᱪᱞᱟᱹᱣᱟᱜ ᱨᱚᱝ ᱟᱞᱟᱫᱟ ᱟᱫᱚ ᱟᱵᱚ ᱡᱟᱦᱟᱸ ᱵᱚᱱ, ᱠᱩᱪᱞᱟᱹ ᱵᱚᱱ ᱞᱟᱹᱭᱟᱠᱚ ᱠᱟᱱᱟ ᱩᱱᱠᱩ ᱫᱚ ᱦᱩᱭᱩᱜ ᱠᱟᱱᱟ ᱠᱚ ᱩᱱᱠᱩ ᱫᱚᱠᱚ ᱦᱮᱸᱫᱮ ᱜᱮᱭᱟ᱾
ᱩᱱᱠᱩ ᱫᱚ ᱵᱚᱦᱚᱜ ᱦᱚᱸ ᱪᱩᱦᱩᱲ ᱧᱚᱜ ᱜᱮᱛᱟ ᱠᱚᱣᱟ᱾
ᱚ,
ᱫᱟᱹᱲ ᱦᱚᱸ ᱵᱤᱧ ᱞᱮᱠᱟ ᱜᱮ ᱠᱚ ᱫᱟᱹᱲᱟ᱾
ᱚ, ᱟᱛᱤᱜ ᱛᱤᱱᱟᱹᱜ ᱜᱟᱱ ᱠᱚ ᱡᱤᱞᱤᱧ ᱧᱚᱜᱼᱟ ᱢᱟᱱᱮ,
ᱡᱤᱞᱤᱧ ᱫᱚ ᱢᱤᱫ ᱢᱚᱠᱟ ᱜᱟᱱ ᱠᱚ ᱡᱤᱞᱤᱧᱟ ᱡᱟᱹᱥᱛᱤ ᱫᱚ ᱵᱟᱠᱚ ᱢᱚᱴᱟᱣᱟ᱾ ᱚᱱᱠᱟ ᱯᱟᱸᱪ ᱛᱤᱱ ᱜᱩᱞᱟᱹᱭ ᱜᱟᱱ ᱠᱚ ᱢᱚᱴᱟᱣᱟ᱾
ᱚᱸ, ᱟᱨ ᱤᱭᱟᱹ ᱦᱚᱱᱮ, ᱩᱱᱠᱩ ᱫᱚ ᱢᱟᱱᱮ ᱪᱮᱜᱠᱟ ᱚᱠᱟᱞᱮᱠᱟ ᱠᱚ ᱡᱚᱢ ᱠᱚᱣᱟ᱾
ᱜᱚᱝᱠᱮ ᱩᱱᱠᱩ ᱫᱚᱠᱚ ᱡᱚᱢ ᱠᱚᱣᱟ᱾ ᱯᱳᱭᱞᱳ ᱜᱚᱡ ᱜᱚᱡ ᱠᱮᱫᱮ ᱭᱟᱞᱚᱢ ᱜᱚᱡ ᱠᱟᱛᱮᱫ, ᱛᱟᱯᱚᱨᱮ ᱚᱲᱟᱜ ᱨᱮ ᱟᱹᱜᱩ ᱠᱟᱛᱮᱫ ᱟᱹᱨᱩᱵ ᱯᱟᱨᱪᱷᱟ ᱠᱮᱫᱮᱭᱟᱢ ᱟᱹᱨᱩᱵ ᱯᱟᱨᱪᱟ ᱠᱟᱛᱮᱜ ᱠᱷᱟᱞ ᱠᱮᱫᱮᱭᱟᱢ᱾ ᱪᱮᱛᱟᱱ ᱨᱮᱭᱟᱜ ᱦᱟᱨᱛᱟᱢ ᱚᱪᱚᱜ ᱠᱮᱫ ᱛᱟᱭᱟ᱾
ᱚ,
ᱪᱮᱛᱟᱱ ᱨᱮ ᱦᱟᱨᱛᱟ ᱚᱪᱚᱜ ᱠᱟᱛᱮᱫ ᱛᱟᱯᱚᱨᱮ ᱫᱚᱥᱨᱟ ᱟᱹᱨᱩᱵ ᱯᱟᱨᱪᱷᱟ ᱠᱟᱛᱮᱫ᱾ ᱟᱹᱨᱩᱵ ᱯᱟᱨᱪᱟ ᱠᱮᱫᱮ ᱛᱮᱢ ᱛᱟᱨᱯᱚᱨᱮ ᱜᱩᱲᱜᱩ ᱫᱷᱤᱨᱤ ᱨᱮ ᱟᱵᱚ ᱟᱵᱚ ᱱᱚᱛᱮ ᱨᱮᱢᱟ ᱜᱩᱲᱜᱩ ᱫᱷᱤᱨᱤ ᱢᱮᱱᱟᱜᱼᱟ᱾ ᱜᱩᱲᱜᱩ ᱫᱷᱤᱨᱤᱛᱮ ᱠᱟᱹᱴᱤᱡ ᱮᱢ ᱠᱚᱴᱮᱡ ᱧᱚᱜ ᱠᱮᱫᱮ ᱛᱮ ᱜᱮᱫ ᱠᱮᱫᱮᱭᱟᱢ᱾
ᱪᱷᱟ ᱪᱷᱟ, ᱟᱥᱮ ᱟᱥᱤ ᱟᱨ ᱤᱭᱟᱹ ᱚᱱᱮ ᱥᱟᱵ ᱫᱚ ᱱᱷᱟᱸᱜ ᱚᱠᱟ ᱞᱮᱠᱟ,
ᱮᱦ ᱥᱟᱵ ᱫᱚ ᱯᱟᱹᱦᱤᱞ ᱫᱚ ᱜᱚᱝᱠᱮ ᱩᱰᱤ ᱪᱚᱨᱚᱠ ᱚᱱᱟ ᱫᱚᱻ ᱢᱤᱫ ᱮᱻᱤᱭᱟᱹ ᱡᱮᱢᱚᱱ ᱠᱷᱟᱹᱥᱤ ᱡᱤᱞ ᱮᱢ ᱡᱚᱢᱮᱫ ᱞᱮᱠᱟ ᱜᱮ,
ᱚ
ᱪᱚᱨᱚᱠ ᱧᱚᱜ ᱜᱮ ᱵᱩᱡᱷᱟᱹᱜᱼᱟ᱾
ᱚ ᱛᱚ ᱟᱹᱰᱤ ᱱᱟᱯᱟᱭ ᱜᱮ, ᱯᱮ ᱡᱚᱢᱮᱫ ᱠᱚᱣᱟ ᱛᱟᱦᱮᱞᱮ ᱠᱩᱪᱞᱟᱹ ᱠᱚ ᱛᱟᱦᱮᱞᱮ ᱟᱯᱮ ᱥᱮᱱ ᱫᱚ᱾
ᱦᱮᱸ ᱜᱚᱝᱠᱮ ᱟᱞᱮᱥᱮᱱ ᱨᱤᱱ ᱫᱚ ᱫᱟᱜ ᱡᱟᱹᱲᱤ ᱞᱮᱠᱷᱟᱱ ᱜᱮ ᱫᱚᱢᱮ ᱞᱮ ᱡᱚᱢ ᱠᱚᱣᱟ, ᱦᱟᱹᱠᱩ ᱠᱟᱴᱠᱚᱢ ᱠᱩᱪᱞᱟᱹ ᱵᱩᱸᱵᱩᱡ, ᱫᱚᱬᱤ, ᱩᱲᱤᱭᱟᱱ ᱠᱤᱪᱷᱩ ᱟᱭᱢᱟ ᱞᱮᱠᱟᱱ, ᱟᱭᱢᱟ ᱞᱮᱠᱟᱱ ᱦᱟᱹᱠᱩ ᱢᱮᱱᱟᱜ ᱠᱚᱣᱟ ᱟᱭᱢᱟ ᱞᱮᱠᱟᱱ ᱚᱱᱠᱟ ᱵᱤᱧ ᱞᱮᱠᱟ ᱜᱮᱠᱚ ᱧᱮᱞᱚᱜᱼᱟ ᱚᱱᱠᱟᱱ ᱠᱩ ᱦᱟᱹᱠᱩ ᱠᱚ,
ᱟᱸ ᱦᱚᱸ ᱟᱨᱚ ᱪᱤᱞᱤ ᱠᱚᱪᱚ ᱠᱚ ᱞᱟᱹᱭ ᱦᱮᱸ, ᱦᱮᱸ ᱵᱟᱹᱢᱵᱤ ᱠᱚ ᱱᱷᱟᱸᱜ ᱟᱨᱦᱚᱸ ᱪᱤᱞᱤ ᱠᱚᱪᱚ ᱢᱮᱱᱟᱜ ᱠᱚᱣᱟ ᱩᱸᱠᱩ ᱦᱚᱸ ᱵᱤᱧ ᱞᱮᱠᱟ ᱴᱟᱹᱭᱤᱯ
ᱮ ᱦᱮᱸ ᱜᱚᱝᱠᱮ ᱩᱱᱠᱩ ᱦᱚᱸ ᱵᱤᱧ ᱞᱮᱠᱟ ᱜᱮᱠᱚ ᱧᱮᱞᱚᱜᱼᱟ, ᱵᱟᱹᱢᱵᱤ ᱦᱚᱸ ᱩᱱᱠᱩ ᱦᱚᱸ ᱡᱩᱫᱤ ᱥᱟᱥᱟᱜ ᱮᱢ ᱪᱟᱞᱟᱜ ᱠᱷᱟᱱ ᱫᱚ ᱩ ᱴᱩᱛᱩᱲᱟᱠᱚ ᱩᱱᱠᱩ ᱫᱚ᱾
ᱦᱚᱸ,
ᱩᱱᱠᱩ ᱫᱚ ᱯᱤᱪᱷᱞᱟᱹ ᱥᱮᱜ ᱨᱮ ᱮᱸᱻᱢ ᱡᱟᱹᱱᱩᱢ ᱞᱮᱠᱟ ᱢᱮᱱᱟᱜ ᱛᱟᱠᱚᱣᱟ, ᱴᱟᱴᱠᱟ ᱡᱩᱫᱤᱢ ᱥᱟᱵ ᱜᱚᱫ ᱠᱟᱭ ᱠᱷᱟᱱ ᱫᱚ ᱮᱸ ᱡᱟᱦᱟᱸᱭ ᱜᱮᱫ ᱟᱠᱟᱫ ᱢᱮ ᱞᱮᱠᱟᱢ ᱵᱩᱡᱷᱟᱹᱣ ᱜᱚᱫᱟ᱾
ᱦᱩᱸ ᱟᱹᱰᱤ ᱵᱷᱟᱹᱜᱤ ᱵᱷᱟᱜᱮ ᱱᱚᱛᱮ ᱵᱟᱡᱟᱨ ᱥᱮᱱ ᱫᱚ ᱦᱟᱸᱜ ᱱᱩᱠᱩ ᱢᱟᱱᱷᱟᱜ ᱠᱚ ᱩᱱᱠᱩ ᱪᱤᱞᱤ ᱠᱚᱻ ᱠᱷᱚᱪᱚ ᱱᱷᱟᱸᱜ ᱠᱚ ᱟᱹᱠᱷᱨᱤᱧ ᱠᱚᱣᱟ ᱨᱩᱯᱩ ᱵᱩᱛᱤᱭᱟᱹ ᱦᱟᱹᱠᱩ ᱞᱮᱠᱟᱱ ᱠᱩᱸ,
ᱦᱮᱸ ᱦᱮᱸ ᱜᱚᱝᱠᱮ, ᱟᱫᱚ ᱵᱟᱡᱟᱨ ᱫᱤᱥᱚᱢ ᱫᱚ ᱦᱟᱸᱜ ᱵᱟᱠᱚ ᱧᱮᱞ ᱟᱠᱟᱫ ᱠᱚᱣᱟ ᱛᱚ ᱟᱫᱚ ᱟᱵᱚ ᱱᱚᱛᱮ ᱟᱥᱟᱲ ᱵᱚᱸᱜᱟ ᱦᱩᱭ ᱞᱮᱱ ᱟᱥ- ᱛᱟᱲ ᱵᱚᱸᱜᱟ ᱨᱮ ᱫᱟᱜ ᱜᱚᱫ ᱞᱮᱠᱷᱟᱱ ᱜᱮ ᱟᱵᱚ ᱥᱟᱱᱛᱟᱲ ᱫᱚ ᱩᱱᱠᱩ ᱠᱚᱵᱩᱱ ᱡᱚᱢ ᱧᱟᱢ ᱠᱚᱣᱟ, ᱮ ᱠᱟᱹᱣᱰᱤ ᱠᱚᱢᱟ ᱴᱷᱤᱠ ᱵᱟᱹᱱᱩᱜ ᱛᱟᱵᱚᱱᱟ ᱛᱚ ᱟᱵᱚᱣᱟᱜ ᱢᱟ ᱡᱟᱹᱥᱛᱤ᱾
ᱦᱩᱸ,
ᱟᱫᱚ ᱱᱟᱹᱭ ᱜᱮ ᱩᱱᱠᱩ ᱠᱷᱮᱛ ᱠᱚᱨᱤᱱ ᱜᱮᱵᱚᱱ ᱡᱚᱢ ᱠᱚᱣᱟ ᱟᱥᱟᱲ ᱵᱚᱸᱜᱟ ᱠᱷᱟᱱ ᱜᱮ᱾
ᱳᱭ, ᱟᱪᱪᱷᱟ ᱱᱚᱣᱟ ᱤᱭᱟᱹ ᱪᱟᱥ ᱵᱟᱲᱟ ᱱᱚᱣᱟ ᱪᱟᱥ ᱵᱟᱲᱟ ᱨᱮᱱᱟᱜ ᱠᱟᱹᱴᱤᱡ ᱛᱟᱞᱟᱝ ᱯᱚᱨᱚᱥᱮᱥ ᱛᱮᱫ ᱞᱟᱹᱭ ᱞᱮᱠᱷᱟᱱ ᱱᱟᱯᱟᱭ ᱚᱠᱚᱭ ᱪᱮᱫ ᱛᱮᱜᱮ ᱯᱮ ᱥᱤᱭᱟ ᱚᱠᱟ ᱞᱮᱠᱟ ᱢᱟᱱᱮ ᱛᱚᱲᱟ ᱛᱩᱫ ᱚᱠᱟ ᱞᱮᱠᱟ ᱚᱭ ᱚᱱᱮ ᱚᱸᱠᱟ ᱞᱮᱠᱟ ᱢᱮᱱᱟᱜ ᱠᱟᱜ ᱞᱟᱹᱭ ᱞᱮᱱᱠᱷᱟᱱ ᱱᱟᱯᱟᱭᱚᱜᱼᱟ?
ᱟᱪᱪᱷᱟ ᱜᱚᱝᱠᱮ ᱪᱟᱥ ᱨᱮᱭᱟᱜ ᱵᱟᱝ?
ᱦᱳᱭ ᱦᱳᱭ ᱠᱟᱹᱴᱤᱡ ᱛᱟᱞᱟᱝ ᱠᱷᱟᱴᱚ ᱢᱟᱪᱷᱟ ᱛᱮ ᱡᱟᱹᱥᱛᱤ ᱫᱚ ᱢᱟᱨᱟᱝ ᱫᱚ ᱵᱟᱝᱼᱟ,
ᱮᱸ ᱜᱚᱝᱠᱮ ᱪᱟᱥ ᱨᱮᱭᱟᱜ ᱫᱚᱞᱤᱧ ᱞᱟᱹᱭᱮᱫ ᱩᱸ ᱞᱟᱹᱭ ᱮᱜᱼᱟ ᱞᱤᱧ, ᱦᱮᱸᱛᱚ ᱟᱥᱟᱲ ᱵᱚᱸᱜᱟ ᱟᱵᱚ ᱫᱚ ᱡᱚᱢ ᱠᱚ ᱵᱟᱵᱚᱱ ᱧᱟᱢᱟ, ᱛᱚᱲᱟ ᱠᱚᱵᱚᱱ ᱜᱤᱲᱤᱭᱟ, ᱛᱚᱞᱟ ᱜᱤᱰᱤ ᱠᱟᱛᱮᱫ ᱛᱟᱯᱚᱨᱮ ᱵᱚᱱ ᱨᱚᱦᱚᱭᱟ ᱨᱚᱦᱚᱭ ᱠᱟᱛᱮᱫ ᱮᱢᱟᱱ ᱛᱮᱱᱟᱜ ᱨᱟᱱ ᱠᱚᱵᱚᱱ ᱞᱟᱜᱟᱣᱟ,
ᱟᱪᱪᱷᱟ,
ᱚᱱᱟᱸᱠ ᱚᱱᱠᱟ ᱛᱮᱜᱮ ᱵᱚᱱ ᱪᱟᱥᱼᱟ, ᱪᱟᱥ ᱨᱮᱱᱟᱜ ᱫᱚ ᱡᱟᱹᱥᱛᱤ ᱡᱩᱫᱤ ᱵᱟᱹᱫᱽ ᱠᱟᱹᱢᱵᱩᱣᱟᱹ ᱵᱟᱹᱫᱽ ᱠᱷᱮᱛ ᱠᱚᱨᱮ ᱨᱟᱱ ᱠᱚᱵᱚᱱ ᱞᱟᱜᱟᱣᱟ, ᱡᱟᱦᱟᱸᱭ ᱠᱚᱣᱟᱜ ᱞᱟᱛᱟᱨ ᱠᱚᱨᱮ ᱠᱤᱪᱩᱣᱟᱹ ᱠᱚ ᱠᱤᱪᱷᱣᱟᱹ ᱦᱟᱹᱠᱩ ᱠᱚ ᱛᱟᱦᱮᱸᱱᱟ ᱩᱱᱠᱩ ᱠᱚ ᱵᱟᱝᱠᱷᱟᱱ ᱠᱚ ᱮᱸ ᱜᱩᱡᱩᱜᱼᱟ ᱛᱚ ᱾ ᱩᱱᱠᱩ ᱠᱚ ᱜᱚᱡ ᱞᱮᱱᱠᱷᱟᱱ ᱛᱚ ᱟᱵᱚ ᱦᱚᱸ ᱡᱟᱦᱟᱸ ᱵᱚᱱ ᱪᱟᱥ ᱮᱼᱟ, ᱪᱟᱥ ᱞᱮᱠᱷᱟᱱ ᱦᱚᱸᱱ ᱛᱚ, ᱩᱱᱠᱩ ᱡᱩᱫᱤ ᱵᱟᱵᱚᱱ ᱞᱟᱜᱟ ᱜᱤᱰᱤ ᱠᱚᱣᱟ ᱛᱟᱦᱚᱞᱮ ᱠᱷᱟᱱ ᱫᱚ ᱦᱩᱲᱩ ᱠᱩᱢᱟ ᱴᱷᱤᱠ ᱴᱷᱟᱠ ᱵᱟᱝ ᱛᱤᱸᱜᱩᱱᱟ ᱥᱮ
ᱦᱩᱭ ᱵᱟᱝ ᱛᱤᱜᱩᱱᱟ ᱮᱠᱵᱟᱨ᱾
ᱟᱫᱚ ᱩᱱᱠᱩ ᱦᱚᱸ ᱠᱚᱢ ᱫᱷᱟᱨᱟ ᱥᱟᱨ ᱠᱚᱵᱚᱱ ᱞᱟᱜᱟᱣ ᱞᱮᱠᱷᱟᱱ ᱫᱚ ᱠᱚᱢ ᱧᱚᱜ ᱠᱚᱢ ᱧᱚᱜ ᱩᱱᱠᱩ ᱦᱚᱸ ᱡᱤᱣᱤ ᱵᱟᱧᱪᱟᱣ ᱞᱮᱠᱟ ᱠᱚ ᱚᱲᱟᱜ ᱠᱚ ᱟᱥᱨᱚᱭ ᱠᱚ ᱛᱮᱭᱟᱨᱟᱱ ᱛᱟᱦᱮᱸᱫ ᱠᱩ ᱚᱸᱰᱮ ᱜᱮᱠᱚ ᱛᱟᱦᱮᱸ ᱫᱟᱲᱮᱭᱟᱜᱼᱟ ᱟᱨ ᱟᱵᱚ ᱦᱚᱸ ᱟᱵᱚ ᱱᱚᱛᱮ ᱛᱮ ᱦᱳᱲᱳ ᱦᱩᱭ ᱠᱟᱛᱮᱫ ᱟᱵᱚ ᱦᱚᱸᱵᱚᱱ ᱡᱚᱢ ᱫᱟᱲᱮᱭᱟᱜᱼᱟ ᱢᱤᱫ ᱵᱤᱛᱷᱟ ᱞᱟᱡ ᱞᱟᱹᱜᱤᱫ ᱟᱵᱚ ᱦᱚᱸ ᱵᱚᱱ ᱨᱚᱦᱚᱭᱮᱫᱼᱟ ᱮᱵᱚᱝ ᱢᱤᱫ ᱵᱩᱛᱟ. ᱞᱟᱡ ᱞᱟᱹᱜᱤᱫ ᱛᱮ ᱚᱸᱰᱮ ᱠᱚ ᱚᱲᱟᱜ ᱠᱚ ᱛᱮᱭᱟᱨ ᱠᱟᱣᱱᱟ᱾
ᱦᱮᱸ ᱚᱱᱟ ᱦᱚᱸᱚᱸ ᱮᱠᱫᱚᱢ ᱥᱟᱹᱨᱤ ᱠᱟᱛᱷᱟ ᱠᱟᱱᱟ ᱩᱱᱠᱩ ᱦᱚᱸ ᱵᱟᱝᱠᱷᱟᱱ ᱡᱚᱢ ᱫᱚ ᱦᱟᱜ ᱚᱠᱟ ᱨᱮᱠᱚ ᱧᱟᱢᱟ ᱦᱟᱜ ᱱᱟᱦᱟᱜ
ᱦᱮᱸ ᱩᱱᱠᱩ ᱵᱟᱠᱷᱟᱱ ᱡᱚᱢ ᱚᱠᱟ ᱨᱮᱠᱚ ᱧᱟᱢᱟ ᱡᱚᱢ ᱢᱚᱛᱚ ᱩᱱᱠᱩ ᱦᱚᱸᱛᱚ ᱢᱤᱫ ᱞᱟᱡ ᱞᱟᱹᱜᱤᱫ ᱛᱚ ᱢᱮᱱᱟᱜ ᱟᱠᱟᱫ ᱠᱚᱣᱟ᱾
ᱦᱮ ᱟᱨ ᱥᱤ ᱨᱮᱦᱚ ᱱᱚᱝᱠᱟ ᱱᱮᱛᱟᱨ ᱢᱟ ᱧᱮᱞᱚᱜ ᱠᱟᱱᱟ ᱤᱭᱟ ᱞᱚᱴᱟᱨ, ᱠᱚ ᱯᱟᱴᱞᱟᱨ, ᱠᱚ ᱚᱱᱮ ᱚᱱᱠᱟ ᱥᱤᱭᱳᱜᱼᱟ ᱟᱨ ᱟᱯᱮᱫ ᱫᱚ ᱚᱠᱟᱮ ᱞᱮᱠᱟ ᱚᱱᱮ ᱚᱱᱛᱮ ᱫᱚ ᱱᱟᱦᱮᱞ ᱠᱚ ᱪᱟᱞᱩᱜ ᱜᱮᱭᱟ ᱥᱮ ᱵᱟᱝ
ᱦᱮᱸ ᱟᱞᱮ ᱥᱮᱱ ᱫᱚ ᱯᱟᱹᱦᱤᱞ ᱠᱷᱚᱱᱟᱜ ᱡᱟ ᱵᱟᱝ ᱫᱟᱫᱟ ᱦᱟᱲᱟᱢ ᱛᱟᱠᱚ ᱠᱚ ᱪᱟᱹᱞᱩ ᱟᱹᱜᱩ ᱠᱟᱱᱟ ᱡᱮᱠᱷᱚᱱ ᱵᱮᱣᱦᱟᱨ ᱟᱠᱟᱜᱼᱟ ᱢᱟᱲᱟᱝ ᱠᱷᱚᱱᱟᱜ ᱟᱠᱚ ᱛᱮᱠᱚ ᱛᱮᱭᱟᱨ ᱠᱟᱣᱱᱟ᱾ ᱚᱱᱟ ᱛᱮᱜᱮᱞᱮ ᱥᱤᱭᱟ ᱵᱷᱩᱥ ᱱᱟᱦᱮᱞ ᱢᱮᱱᱟᱜᱼᱟ ᱯᱟᱞ ᱱᱟᱦᱮᱞ ᱢᱮᱱᱟᱜᱼᱟ᱾ ᱡᱮᱢᱚᱱ ᱵᱷᱩᱥ ᱱᱟᱦᱮᱞ ᱫᱚ ᱵᱩᱥ ᱱᱟᱦᱮᱞ ᱫᱚᱠᱚ ᱥᱤᱭᱟ ᱡᱚᱠᱷᱚᱱ ᱯᱳᱭᱞᱳ ᱯᱳᱭᱞᱳ ᱟᱥᱟᱲ ᱵᱚᱸᱜᱟ ᱵᱚᱞᱚᱱ ᱵᱚᱞᱚᱱ ᱥᱚᱢᱚᱭ ᱤᱧ ᱡᱚᱠᱷᱚᱱ ᱚᱱᱟᱛᱮ ᱠᱩ ᱥᱤᱭᱟ ᱟᱨ ᱯᱟᱞ ᱱᱟᱦᱮᱞ ᱛᱮᱫᱚ ᱦᱩᱭᱩᱜ ᱠᱟᱱᱟ᱾ ᱡᱚᱠᱷᱚᱱ ᱦᱩᱲᱩ ᱠᱚᱵᱚᱱ ᱨᱚᱦᱚᱭᱟ
ᱦᱩᱸ
ᱩᱱ ᱡᱚᱠᱷᱟᱱ ᱠᱷᱚᱱ ᱚᱱᱟ ᱨᱮᱫᱚ ᱵᱚᱱ ᱵᱮᱣᱦᱟᱨᱟ,